ᱦᱮᱸ ᱡᱚᱦᱟᱨ ᱪᱮᱫ ᱞᱮᱠᱟ ᱢᱮᱱᱟᱜ ᱵᱮᱱᱟ ᱱᱟᱯᱟᱭ ᱜᱮ?
ᱦᱮᱸ ᱱᱟᱯᱟᱭ ᱜᱮ᱾ ᱚᱲᱟᱜ ᱨᱮ ᱡᱚᱛᱚ ᱦᱚᱲ ᱜᱮ ᱱᱟᱯᱟᱭ ᱜᱮ ᱢᱮᱱᱟᱜ ᱠᱚᱣᱟ᱾
ᱦᱮᱸ ᱚᱲᱟᱜ ᱨᱮᱦᱚᱸ ᱡᱚᱛᱚ ᱦᱚᱲ ᱜᱮ ᱱᱟᱯᱟᱭ ᱜᱮ ᱢᱮᱱᱟᱜ ᱠᱚᱣᱟ ᱟᱨ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ᱾
ᱚᱸ
ᱛᱚᱵᱮ ᱪᱮᱫ ᱪᱮᱠᱟ ᱦᱩᱭᱩᱜ ᱠᱟᱱᱟ ᱱᱤᱛᱚᱜ ᱧᱤᱫᱟᱹ ᱵᱮᱞᱟ ᱦᱩᱭᱱᱟ? ᱠᱤᱫᱩᱵ ᱠᱚ ᱪᱚᱸᱫᱟ ᱵᱟᱲᱟ ᱦᱩᱭᱱᱟ ᱥᱮ ᱟᱹᱣᱨᱤ?
ᱟᱹᱨᱤᱭᱟ᱾ ᱪᱚᱸᱫᱟ ᱵᱟᱲᱟ ᱦᱩᱭᱩᱜᱼᱟ᱾ ᱚᱱᱛᱮ ᱵᱟᱦᱨᱮ ᱥᱮᱫ ᱚᱰᱩᱠ ᱦᱩᱭ ᱞᱮᱱ ᱛᱟᱦᱮᱸᱫ᱾ ᱚ ᱢᱤᱫᱴᱟᱹᱝ ᱥᱴᱩᱰᱮᱱᱴ᱾ ᱮᱰᱢᱤᱴ ᱮ ᱛᱟᱦᱮᱸ ᱠᱟᱱᱟ ᱦᱚᱞᱟ ᱟᱭᱩᱵ ᱵᱮᱲᱟᱧ ᱠᱷᱚᱵᱚᱨᱤᱧ ᱟᱸᱡᱚᱢ ᱞᱮᱫᱟᱜᱼᱟ ᱛᱚ, ᱦᱚᱥᱯᱤᱴᱟᱞ ᱨᱤᱧ ᱪᱟᱞᱟᱣ ᱞᱮᱱ ᱛᱟᱦᱮᱸᱫ ᱟᱫᱚ ᱩᱱᱤ ᱪᱷᱩᱴᱤᱭ ᱠᱟᱱᱟ ᱢᱮᱱ ᱰᱤᱥᱪᱟᱨᱡᱽ ᱠᱚ ᱮᱢᱟᱫᱮᱭᱟ ᱟᱫᱚᱧ ᱨᱩᱣᱟᱹᱲ ᱦᱮᱡ ᱮᱱᱟ ᱾
ᱚ, ᱦᱮᱸ ᱦᱮᱸ᱾ ᱵᱮᱥ ᱜᱮ ᱵᱟᱭ ᱵᱩᱡᱷᱟᱹᱣ ᱴᱷᱤᱠ ᱜᱮ ᱵᱮᱥ ᱵᱟᱭ ᱵᱩᱡᱷᱟᱹᱣᱮᱫ ᱠᱟᱱᱟ᱾
ᱦᱮᱸ ᱢᱚᱛᱞᱚᱵ ᱨᱩᱣᱟᱹᱜ ᱠᱟᱱ ᱛᱟᱦᱮᱸᱜ ᱪᱮᱫᱠᱟ ᱪᱚᱝ? ᱦᱚᱲᱢᱚ ᱵᱟᱹᱲᱤᱡ ᱜᱮ ᱵᱩᱡᱷᱟᱹᱣ ᱠᱮᱫᱟᱭ ᱛᱚ ᱞᱟᱹᱭᱟᱹᱧ ᱠᱟᱱᱟ ᱠᱚ ᱡᱮ ᱵᱟᱝ ᱩᱱᱤ ᱠᱟᱹᱴᱤᱡ ᱦᱚᱲᱢᱚ ᱵᱟᱹᱲᱤᱡ ᱵᱩᱡᱷᱟᱹᱣ ᱛᱮ ᱥᱟᱰᱮᱱᱞᱤ ᱧᱤᱫᱟᱹ ᱠᱚ ᱮᱰᱢᱤᱴ ᱞᱮᱫᱮᱭᱟ ᱟᱫᱚ ᱠᱟᱹᱴ ᱴᱤᱡ ᱧᱮᱞ ᱪᱟᱞᱟᱣ ᱞᱮᱱᱠᱷᱟᱱ ᱵᱷᱟᱜᱤᱜᱼᱟ ᱟᱫᱚ ᱚᱱᱟ ᱠᱷᱟᱹᱛ ᱛᱤᱨ ᱟᱹᱭᱩᱵ ᱵᱮᱲᱟᱧ ᱞᱟᱹᱭᱮᱫᱼᱟ ᱦᱟᱯᱮ ᱥᱤᱧ ᱢᱟᱨᱥᱟᱞ ᱢᱟ ᱫᱚᱢᱮ ᱥᱤᱛᱩᱝ ᱠᱟᱱ ᱛᱟᱦᱮᱸᱫ, ᱟᱫᱚ ᱩᱱ ᱚᱠᱛᱚᱧ ᱪᱟᱞᱟᱜᱼᱟ᱾
ᱟᱨ ᱱᱤᱛᱚᱜ ᱱᱤᱭᱟᱹ ᱟᱜᱚᱨ ᱱᱤᱛᱚᱜ ᱱᱤᱭᱟᱹ ᱡᱟᱦᱟᱸ ᱢᱳᱥᱩᱢᱮ ᱵᱮᱱᱟᱣ ᱟᱠᱟᱫ ᱮᱱᱛᱮᱜ ᱱᱚᱣᱟ ᱵᱩᱱ ᱧᱮᱞᱟ ᱱᱤᱭᱟᱹ ᱢᱟᱹᱦᱱᱟᱹ ᱨᱮ, ᱱᱤᱭᱟᱹ ᱱᱤᱭᱟᱹᱛᱮᱫ ᱫᱩ ᱦᱟᱡᱟᱨ ᱪᱷᱟᱵᱤᱥ ᱨᱮ ᱡᱟᱦᱟᱸ ᱵᱚᱱ ᱧᱮᱞᱮᱫ ᱠᱟᱱ, ᱢᱟᱱᱮ ᱱᱮᱥ ᱫᱚ ᱟᱪᱟᱱᱚᱠ ᱮ ᱫᱟᱜ ᱠᱮᱫᱟ ᱟᱪᱚᱱᱚᱠ ᱮ ᱥᱤᱛᱩᱝ ᱠᱮᱫᱮᱜᱼᱟ ᱯᱷᱤᱨ ᱟᱪᱟᱱᱚᱠ ᱮ ᱫᱟᱜ ᱜᱚᱝᱠᱮ ᱜᱚᱨᱚᱢ ᱠᱮᱫᱼᱟᱭ ᱟᱪᱟᱱᱚᱠ ᱯᱷᱤᱨᱮ ᱥᱤᱛᱩᱝᱮᱜ ᱠᱟᱱᱟ ᱯᱷᱤᱨᱮ ᱜᱚᱨᱚᱢᱮᱫ ᱠᱟᱱᱟ ᱛᱚ ᱢᱳᱥᱚᱢ ᱨᱮᱭᱟᱜ ᱯᱚᱨᱤᱵᱚᱨᱛᱚᱱ ᱦᱩᱭᱩᱜ ᱠᱟᱱᱟ ᱵᱚᱞᱮ ᱟᱹᱰᱤ ᱡᱟᱹᱥᱛᱤ᱾ ᱚᱱᱟ ᱤᱭᱟᱹᱛᱮ ᱟᱹᱰᱤ ᱡᱟᱹᱥᱛᱤ ᱟᱵᱚᱣᱟᱜ ᱦᱚᱲᱢᱚ ᱨᱮ ᱥᱤᱛᱩᱝ ᱨᱮᱵᱚᱱ ᱫᱟᱬᱟ ᱜᱚᱫᱚᱜ ᱠᱟᱱᱟ ᱛᱚ ᱟᱵᱚ ᱦᱚᱲᱢᱚ ᱨᱮ ᱫᱟᱜ ᱠᱟᱹᱢᱤ ᱜᱚᱫᱚᱜ ᱠᱟᱱᱟ ᱛᱚ ᱟᱵᱚᱣᱟᱜ ᱵᱚᱰᱤ ᱨᱮ ᱫᱟᱜ ᱨᱮᱭᱟᱜ ᱢᱟ ᱟᱛᱨᱟ ᱠᱚᱢᱚᱜ ᱠᱟᱱᱟ ᱵᱚᱰᱤ ᱰᱤᱦᱟᱭᱰ ᱨᱮ ᱥᱮᱱᱚᱜ ᱠᱟᱱᱟ ᱛᱚ, ᱚᱱᱟ ᱤᱭᱟᱹᱛᱮ ᱡᱟᱦᱟᱸᱭ ᱠᱚ ᱡᱩᱫᱤ ᱫᱟᱜ ᱠᱚᱢ ᱵᱚᱱ ᱧᱩᱭᱮᱫ ᱠᱟᱱᱟ ᱛᱚ ᱚᱴᱳᱢᱮᱴᱤᱠ ᱜᱮ ᱚᱱᱟ ᱫᱚ ᱵᱚᱞᱮ ᱟᱢᱟᱜ ᱦᱚᱲᱢᱚ ᱨᱮ ᱡᱟᱦᱟᱱᱟᱜ ᱠᱚᱢᱡᱩᱨᱤ ᱢᱤᱫᱴᱮᱡ ᱛᱩᱫᱩᱜ ᱠᱷᱟᱡ ᱚᱴᱳᱢᱮᱴᱤᱠᱞᱤ ᱨᱳᱜᱽ ᱫᱚ ᱦᱤᱡᱩᱜ ᱜᱮᱭᱟ᱾ ᱛᱚ ᱱᱚᱣᱟ ᱠᱚ ᱵᱟᱧᱪᱟᱣ ᱠᱟᱛᱮᱜ ᱛᱷᱚᱲᱟ ᱜᱟᱱ ᱟᱵᱚ ᱢᱟᱱᱮ ᱱᱚᱣᱟ ᱨᱮ ᱫᱷᱮᱭᱟᱱ ᱫᱚᱦᱚ ᱦᱩᱭᱩᱜ ᱛᱟᱵᱚᱱᱟ ᱦᱮᱸᱥ, ᱩᱸ
ᱟᱫᱚ ᱵᱟᱝ ᱠᱚ ᱮᱢᱮᱫᱼᱟ ᱛᱚ ᱚᱱᱟ ᱠᱷᱟᱹᱛᱤᱨ ᱛᱮ ᱚᱱᱠᱟ ᱫᱚ ᱦᱩᱭᱩᱜ ᱠᱟᱱᱟ᱾ ᱱᱤᱥᱪᱳᱭ ᱦᱩᱱᱟᱹᱝ ᱟᱡ ᱪᱮᱛᱟᱱ ᱨᱮ ᱫᱷᱮᱭᱟᱱᱮ ᱮᱢ ᱠ ᱠᱷᱟᱱ ᱫᱚ? ᱵᱟᱝ ᱦᱩᱭ ᱠᱚᱜᱼᱟ ᱱᱚᱝᱠᱟ ᱫᱚ᱾
ᱦᱮᱸ ᱦᱮᱸ, ᱚᱱᱟ ᱢᱟ ᱥᱟᱹᱨᱤ ᱠᱟᱛᱷᱟ ᱠᱟᱱ ᱜᱮ᱾ ᱟᱨ ᱛᱚᱵᱮ
ᱚᱱᱛᱮ ᱫᱚ ᱫᱟᱜ ᱡᱟᱹᱯᱩᱫ ᱠᱚᱫᱚ ᱱᱚᱝᱠᱟ ᱜᱮ ᱛᱮᱦᱮᱧ ᱫᱚ ᱥᱤᱛᱩᱝ ᱞᱟᱜ ᱛᱟᱦᱮᱸᱫ?
ᱦᱮᱸ ᱛᱮᱦᱮᱧ ᱫᱚᱭ ᱥᱤᱛᱩᱝ ᱞᱮᱜ ᱛᱟᱦᱮᱸᱱ ᱟᱨ ᱦᱚᱞᱟ ᱫᱚ ᱦᱟᱞᱠᱟ ᱦᱟᱞᱠᱟ ᱫᱟᱜ ᱮ ᱡᱟᱹᱲᱤ ᱞᱮᱫᱼᱟ᱾ ᱟᱨ ᱛᱤᱦᱤᱧ ᱫᱚ ᱱᱚᱝᱠᱟ ᱟᱹᱭᱩᱵ ᱵᱮ ᱥᱚᱢᱚᱭ ᱫᱚ ᱱᱤᱝᱠᱟ ᱵᱩᱡᱷᱟᱹᱜ ᱠᱟᱱ ᱛᱟᱦᱮᱱᱟ ᱡᱮ ᱵᱚᱞᱮ ᱦᱟᱸᱜ ᱫᱟᱜ ᱦᱟᱸᱜᱼᱜ ᱦᱩᱭᱩᱜ ᱫᱟᱜᱟᱭ ᱦᱟᱸᱜ ᱵᱚᱞᱮ᱾ ᱚᱱᱠᱟ ᱵᱩᱡᱷᱟᱹᱜ ᱠᱟᱱ ᱛᱟᱦᱮᱱᱟ ᱤᱱᱟᱹᱜ ᱜᱚᱨᱚᱢ ᱟᱹᱭᱠᱟᱹᱜ ᱠᱟᱱ ᱛᱟᱦᱮᱱᱟ ᱵᱚᱞᱮ ᱠᱤ ᱵᱟᱨᱦᱮ ᱥᱮᱫ ᱨᱮ ᱠᱷᱟᱹᱤ ᱵᱟᱭᱤᱠ ᱨᱮ ᱫᱮᱡ ᱠᱟᱛᱮᱜ ᱠᱷᱟᱹᱤ ᱫᱟᱬᱟᱱ ᱜᱮ ᱥᱟᱱᱟ ᱠᱟᱱ ᱛᱟᱦᱮᱱᱟ ᱢᱤᱫᱴᱷᱮᱡ ᱡᱟᱦᱟᱸ ᱡᱟᱭᱜᱟ ᱨᱮ ᱛᱤᱸᱜᱩ ᱛᱷᱤᱨ ᱠᱚᱜᱼᱟᱢ, ᱛᱚ ᱵᱩᱡᱷᱟᱹᱜ ᱠᱟᱱ ᱛᱟᱦᱮᱱᱟ ᱠᱤ ᱵᱚᱞᱮ ᱢᱟᱱᱮ ᱱᱤᱛᱜᱮ ᱦᱟᱸᱜ ᱜᱚᱨᱚᱢ ᱛᱮ ᱮᱠᱫᱚᱢ ᱪᱚᱠᱠᱚᱨ ᱪᱚᱠᱠᱚᱨ ᱦᱤᱡᱩᱜᱼᱟ᱾
ᱦᱮᱸ ᱢᱟᱱᱮ ᱥᱤᱛᱩᱝ ᱫᱚ ᱥᱤᱛᱩᱝ ᱠᱟᱱ ᱛᱟᱦᱮᱸᱫ ᱢᱮᱱᱠᱷᱟᱱ ᱵᱷᱟᱵᱽ ᱥᱤᱛᱩᱝ᱾ ᱡᱟᱦᱟᱸ ᱫᱚ ᱨᱤᱢᱤᱞ ᱥᱤᱛᱩᱝ ᱠᱟᱱᱟ ᱨᱤᱢᱤᱞ ᱦᱚᱸᱭ ᱨᱤᱢᱤᱞ ᱞᱟᱜᱻᱟ ᱛᱚ ᱟᱨ ᱥᱮᱨᱚᱠᱚᱢ ᱫᱚ ᱵᱟᱭ ᱜᱚᱨᱚᱢ ᱠᱟᱱ ᱢᱟᱱᱮ ᱩᱱᱟᱹᱜ ᱞᱚᱞᱚ ᱵᱟᱝ ᱵᱩᱡᱷᱟᱹᱣ ᱟᱠᱟᱱᱟ ᱱᱮᱥ ᱫᱚ, ᱢᱮᱱᱠᱷᱟᱱ ᱱᱮᱛ ᱛᱚᱝ ᱢᱟᱱᱮ ᱵᱷᱟᱵᱽ ᱥᱤᱛᱩᱝ ᱚᱱᱠᱟ ᱠᱟᱹᱴᱤᱡ ᱵᱩᱡᱷᱟᱹᱜ ᱠᱟᱱ ᱜᱮᱭᱟ᱾
ᱦᱮᱸ ᱟᱞᱤᱧ ᱴᱷᱮᱡ ᱢᱤᱫᱴᱮᱱ ᱠᱚᱥᱪᱮᱱ ᱢᱮᱱᱟᱜᱼᱟ ᱟᱵᱮᱱ ᱞᱟᱹᱜᱤᱫ ᱛᱮ ᱢᱚᱛᱞᱟᱵ ᱚᱠᱟ ᱴᱟᱜ ᱡᱟᱹᱥᱛᱤ ᱥᱤᱡᱮᱱ ᱵᱮᱱ ᱠᱩᱥᱤᱭᱟᱜᱼᱟ ᱢᱟᱱᱮ ᱨᱮᱭᱟᱲ ᱫᱤᱱ ᱥᱮ ᱟ ᱻ ᱜᱚᱨᱚᱢ ᱫᱤᱱ ᱚᱠᱟᱴᱟᱜ ᱥᱤᱡᱮᱱ ᱢᱟᱱᱮ ᱥᱚᱵᱥᱮ ᱢᱟᱱᱮ ᱢᱚᱡᱽ ᱵᱮᱱ ᱟᱹᱭᱠᱟᱹᱣ ᱛᱟᱦᱮᱱᱟ ᱟᱨ ᱟᱵᱮᱱᱟᱜ ᱯᱷᱮᱵᱟᱨᱮᱴ ᱚᱠᱟᱴᱟᱜ ᱠᱟᱱᱟ?
ᱤᱧ ᱫᱚ ᱡᱟᱦᱟᱸ ᱵᱟᱥᱚᱱᱛ ᱨᱤᱛᱩ ᱚᱱᱟ᱾
ᱵᱟᱝᱟ
ᱚᱱᱟ ᱵᱮᱥᱤᱧ ᱵᱩᱡᱷᱟᱹᱣᱟ ᱩᱱ ᱡᱚᱠᱷᱚᱱ ᱫᱚ ᱚᱱᱟ ᱯᱷᱟᱹᱜᱩᱱ ᱵᱚᱸᱜᱟ ᱨᱮᱫᱚ ᱥᱤᱛᱩᱝ ᱦᱚᱸ ᱵᱟᱝ ᱛᱟᱦᱮᱱᱟ ᱞᱚᱞᱚ ᱦᱚᱸ ᱟᱨ ᱨᱮᱭᱟᱲ ᱦᱚᱸ ᱵᱟᱝ ᱴᱷᱤᱠ ᱢᱟᱱᱮ ᱚᱱᱟ ᱛᱟᱞᱟᱛᱮᱼᱼ ᱛᱟᱞᱟᱨᱮ ᱚᱱᱟᱼ ᱛᱟᱞᱟ ᱢᱟᱞᱟ ᱨᱮ ᱛᱟᱦᱮᱱᱟ ᱟᱫᱚ ᱩᱱ ᱡᱚᱠᱷᱚᱱ ᱜᱮ ᱚᱱᱟ ᱢᱟᱱᱮ ᱡᱟᱹᱥᱛᱤ ᱜᱚᱨᱚᱢ᱾ ᱢᱟᱱᱮ ᱞᱚᱞᱚ ᱦᱚᱸᱛᱚ ᱵᱟᱢ ᱛᱟᱦᱮᱸ ᱫᱟᱲᱮᱭᱟᱜᱼᱟ ᱡᱮ ᱟᱨ ᱫᱟᱜ ᱡᱟᱹᱯᱩᱫ ᱨᱮᱦᱚᱸ ᱨᱮᱭᱟᱲ ᱨᱮᱦᱚᱸ᱾ ᱢᱮᱱᱠᱷᱟᱱ ᱯᱷᱟᱹᱜᱩᱱ ᱵᱚᱸᱜᱟ ᱡᱚᱠᱷᱚᱡ ᱡᱟᱦᱟᱸ ᱚᱭᱮᱫᱟᱨ ᱢᱳᱥᱩᱢ ᱛᱟᱦᱮᱱᱟ ᱚᱱᱟ ᱫᱚ ᱼᱼ ᱵᱮᱥ ᱢᱚᱴᱟᱢᱩᱴᱤ ᱾
ᱦᱮᱸ ᱟᱵᱚᱥᱮᱫ ᱱᱚᱣᱟ ᱟᱨ ᱟᱵᱚᱼ ᱵᱷᱟᱨᱚᱛ ᱫᱤᱥᱚᱢ ᱨᱮᱭᱟᱜ ᱡᱩᱫᱤ ᱠᱟᱛᱷᱟᱭ ᱠᱷᱟᱡ ᱵᱚᱱᱼᱼ ᱛᱷᱚᱲᱟ ᱫᱤᱱ ᱛᱷᱚᱲᱟ ᱫᱤᱱ ᱨᱮᱜᱮ ᱛᱟᱦᱮᱱᱟ ᱛᱚ ᱦᱮᱸ ᱢᱟᱱᱮ ᱥᱚᱵᱥᱮ ᱡᱟᱹᱥᱛᱤᱼᱼ ᱡᱮᱢᱚᱱ ᱨᱮᱭᱟᱲ ᱨᱮᱭᱟᱲ ᱫᱤᱱ ᱜᱮ ᱢᱚᱸᱡᱽ ᱜᱮ ᱟᱹᱭᱠᱟᱹᱜ ᱛᱟᱦᱮᱱᱟ ᱪᱮᱫᱟᱜ ᱜᱚᱨᱚᱢ ᱫᱤᱱ ᱫᱚ ᱟᱵᱚ ᱧᱮᱞ ᱢᱮᱼᱼ ᱜᱚᱨᱚᱢ ᱫᱤᱱ ᱫᱚ ᱡᱟᱦᱟᱸ ᱞᱮᱠᱟ ᱠᱟᱛᱮᱜ ᱢᱟᱱᱮᱼᱼ ᱵᱟᱢ ᱠᱟᱴᱟᱣ ᱫᱟᱲᱮᱭᱟᱜᱼᱟ ᱞᱤᱠᱤᱱ ᱨᱮᱭᱟᱲᱼᱼ ᱫᱤᱱ ᱫᱚ ᱟᱢ ᱥᱳᱭᱮᱴᱟᱨ ᱠᱚ ᱦᱚᱨᱚᱜ ᱠᱟᱛᱮᱜ ᱥᱮ ᱟᱢᱟᱜ ᱢᱟᱱᱮᱼᱼ ᱡᱩᱨᱩᱜ ᱠᱟᱛᱮᱜ ᱦᱚᱸ ᱡᱟᱦᱟᱸᱭ ᱠᱚᱫᱚᱼᱼ ᱦᱮᱸ ᱦᱟᱲᱟᱢ ᱵᱩᱲᱦᱤ ᱦᱚᱲ ᱠᱚᱫᱚ ᱦᱮᱸ ᱞᱮᱠᱤᱱ ᱜᱚᱨᱚᱢ ᱫᱚ ᱟᱹᱰᱤ ᱫᱤᱠᱠᱟᱛ ᱜᱮᱭᱟ᱾ ᱢᱟᱱᱮ ᱱᱤᱭᱟᱹ ᱱᱤᱡᱮᱨ ᱦᱩᱫᱤᱥ ᱢᱟᱱᱮ ᱢᱮᱱᱮᱫ ᱠᱟᱱᱟ ᱵᱚᱞᱮ᱾ ᱛᱟ ᱵᱚᱞᱮ ᱡᱚᱛᱚ ᱦᱚᱲᱟᱜ ᱟᱯᱱᱟ ᱟᱯᱱᱟ ᱚᱯᱤᱱᱤᱭᱚᱱ ᱦᱩᱭ ᱫᱟᱲᱮᱭᱟᱜᱼᱟ ᱡᱚᱛᱚ ᱦᱚᱲᱟᱜᱼᱼ
ᱦᱮᱸ ᱦᱮᱸ ᱢᱮᱱᱠᱷᱟᱱ ᱫᱚᱢᱮᱼᱼ ᱨᱮᱭᱟᱲ ᱦᱚᱸ ᱵᱟᱝ ᱴᱷᱤᱠᱟ ᱵᱚᱭᱚᱥᱠᱚ ᱦᱚᱲ ᱞᱟᱹᱜᱤᱫ ᱛᱮᱥᱮ ᱫᱚᱢᱮ ᱨᱮᱭᱟᱲᱼᱼ ᱞᱮᱠᱷᱟᱱ ᱫᱚ ᱩᱱᱠᱩ ᱫᱚ ᱢᱟᱱᱮᱼᱼ ᱦᱟᱨᱴ ᱨᱮᱭᱟᱜ ᱯᱨᱚᱵᱞᱮᱢ ᱦᱩᱭᱩᱜ ᱛᱟᱠᱚᱣᱟ᱾
ᱦᱮᱸ ᱦᱮᱸ ᱡᱟᱹᱥᱛᱤ ᱨᱮᱭᱟᱲ ᱦᱚᱸ ᱵᱟᱝ ᱴᱷᱤᱠᱟ ᱟᱨ ᱨᱮᱭᱟᱲ ᱨᱮᱫᱚ ᱢᱟᱱᱮᱼᱼ ᱞᱚᱞᱚ ᱫᱟᱜ ᱜᱤ ᱢᱟᱱᱮ ᱥᱮᱵᱚᱱ ᱫᱚᱨᱠᱟᱨ ᱦᱟᱲᱟᱢ ᱵᱩᱲᱦᱤ ᱠᱚ ᱞᱟᱹᱜᱤᱫ ᱛᱮᱼᱼ ᱟᱨ ᱜᱚᱨᱚᱢ ᱫᱤᱱ ᱦᱚᱸ ᱜᱚᱨᱚᱢ ᱞᱚᱞᱚ ᱫᱟᱜ ᱜᱤ ᱧᱩ ᱫᱚᱨᱠᱟᱨ ᱢᱟᱱᱮ ᱵᱟᱨᱚ ᱢᱟᱥᱼᱼ ᱢᱟᱱᱮ ᱵᱚᱰᱤ ᱞᱟᱹᱜᱤᱫ ᱛᱮ ᱵᱚᱛ ᱡᱟᱹᱨᱩᱨᱤ ᱜᱮᱭᱟ ᱟᱨ ᱚᱱᱟᱼᱼ ᱵᱚᱦᱩᱛ ᱯᱷᱟᱭᱫᱟ ᱜᱮᱭᱟ ᱜᱚᱨᱚᱢ ᱫᱟᱜ ᱧᱩ᱾
ᱦᱳᱭ ᱦᱩ
ᱜᱚᱡ ᱫᱟᱜ ᱠᱚ ᱢᱮᱛᱟᱜ ᱠᱟᱱᱟ ᱡᱟᱦᱟᱸ ᱦᱩᱸ ᱾
ᱦᱩᱸ ᱦᱩᱸ
ᱛᱚᱵᱮ ᱚᱱᱠᱟ ᱡᱩᱫᱤ ᱫᱟᱲᱟᱱ ᱨᱮᱭᱟᱜᱼᱼ ᱢᱚᱠᱟ ᱡᱩᱫᱤ ᱟᱢ ᱧᱟᱢ ᱞᱮᱠᱷᱟᱱ ᱚᱱᱠᱟ ᱢᱤᱫᱴᱮᱱ ᱢᱤᱫᱴᱮᱱ ᱢᱚᱠᱟ ᱡᱩᱫᱤᱢ ᱧᱟᱢ ᱞᱮᱠᱷᱟᱱ ᱵᱚᱞᱮ ᱠᱤᱼᱼ ᱨᱮᱭᱟᱲ ᱫᱤᱥᱚᱢ ᱛᱮ ᱨᱮᱭᱟᱲ ᱫᱤᱥᱚᱢ ᱛᱮ ᱪᱟᱞᱟᱜ ᱞᱟᱹᱜᱤᱫ ᱛᱮ ᱛᱚ ᱢᱟᱱᱮ ᱵᱷᱟᱨᱚᱛᱼᱼ ᱵᱷᱟᱨᱚᱛ ᱠᱷᱚᱱ ᱵᱟᱨᱦᱮ ᱚᱠᱟᱴᱟᱜ ᱫᱤᱥᱚᱢᱼᱼ ᱛᱮᱢ ᱪᱟᱞᱟᱜ ᱞᱟᱹᱜᱤᱫ ᱢᱟᱱᱮ ᱢᱟᱱᱮ ᱢᱟᱱᱮᱼᱼ ᱨᱤᱠᱟᱹ ᱟᱢ ᱢᱟᱱᱮ ᱪᱟᱞᱟᱜ ᱞᱟᱹᱜᱤᱫ ᱜᱚᱴᱮᱡ ᱠᱩᱥᱤᱭᱟᱜ ᱟᱢ ᱦᱮᱸ᱾
ᱪᱮᱫ? ᱚᱱᱠᱟ ᱫᱚ ᱵᱷᱟᱨᱚᱛ ᱠᱷᱚᱱ ᱵᱟᱦᱨᱮ ᱫᱚ ᱵᱟᱹᱧ ᱩᱭᱦᱟᱹᱨ ᱟᱠᱟᱫ-ᱟ ᱢᱮᱱᱠᱷᱟᱱ ᱟᱵᱚ ᱵᱷᱟᱨᱚᱛ ᱫᱤᱥᱚᱢᱼᱼ ᱟᱻ ᱵᱷᱤᱛᱨᱤ ᱨᱮᱜᱮᱼᱼ ᱫᱟᱨᱡᱤᱞᱤᱝ ᱜᱮᱝᱴᱚᱠᱼᱼ ᱢᱤᱫ ᱫᱷᱟᱣ ᱪᱟᱞᱟᱜ ᱫᱚᱨᱠᱟᱨ ᱠᱟᱨᱚᱱ ᱡᱮᱦᱮᱛᱩ ᱟᱵᱚ ᱫᱚᱼᱼ ᱚ ᱱᱚᱝᱠᱟ ᱟᱵᱚ ᱥᱮᱫ ᱫᱚ ᱩᱱᱟᱹᱜ ᱦᱚᱸ ᱵᱟᱭ ᱨᱮᱭᱟᱲᱟ ᱥᱮ? ᱡᱟᱦᱟᱸ ᱫᱚ ᱵᱚᱨᱚᱯᱷ ᱧᱩᱨᱩᱜ-ᱟ ᱢᱮᱱᱠᱷᱟᱱ ᱤᱧᱟᱹᱜ ᱢᱟᱱᱮᱼᱼ ᱚ ᱢᱟᱱᱮ ᱡᱚᱛᱚ ᱦᱚᱲᱟᱜ ᱜᱮ ᱠᱩᱠᱢᱩ ᱛᱟᱦᱮᱱᱟ ᱯᱟᱞᱮ ᱠᱷᱟᱱ ᱤᱧ ᱩᱭᱦᱟᱹᱨᱟ᱾ ᱢᱤᱫ ᱫᱷᱟᱣ ᱵᱚᱨᱯᱷᱼᱼ ᱵᱚᱨᱚᱯᱷ ᱥᱟᱣᱛᱮ ᱚᱱᱮᱼᱼ
ᱢᱟᱱᱮ ᱞᱚᱠᱷᱟ ᱜᱩᱴᱤ ᱮᱱᱮᱡ ᱦᱮᱸᱼᱼ ᱢᱟᱱᱮ ᱟᱹᱰᱤ ᱢᱟᱱᱮ ᱟᱹᱰᱤ ᱨᱟᱹᱥᱠᱟᱹ ᱢᱟᱱᱮ ᱟᱹᱭᱠᱟᱹᱜ ᱛᱟᱦᱮᱱᱟ ᱟᱨ ᱡᱩᱫᱤ ᱱᱤᱡᱮᱨ ᱠᱟᱛᱷᱟ ᱡᱩᱫᱤᱼᱼ ᱞᱤᱧ ᱞᱟᱹᱭ ᱠᱷᱟᱱᱡ ᱱᱤᱭᱟᱹᱼᱼ ᱫᱩ-ᱦᱟᱡᱟᱨ ᱪᱚᱵᱤᱥ ᱨᱮ ᱢᱟᱱᱮ ᱱᱚᱜ ᱛᱷᱚᱲᱟ ᱛᱷᱚᱲᱟ ᱫᱤᱱ ᱞᱟᱦᱟ ᱨᱮ ᱢᱟᱱᱮᱼᱼ ᱥᱚᱨᱤ ᱤᱭᱟ ᱵᱟᱠᱚ ᱞᱟᱹᱭ ᱛᱟᱦᱮᱱᱟ ᱱᱚᱣᱟ ᱨᱮ ᱫᱚ ᱤᱭᱟᱹᱨ ᱠᱚ ᱫᱚ᱾ ᱢᱟᱱᱮ ᱠᱤᱪᱷᱩ ᱵᱮᱠ ᱥᱟᱭ ᱵᱮᱠ ᱵᱚᱪᱚᱨ ᱨᱮᱼᱼ ᱛᱟᱭᱱᱚᱢ ᱵᱚᱪᱷᱚᱨ ᱨᱮ ᱪᱟᱞᱟᱣ ᱦᱩᱭ ᱞᱮᱱᱟ ᱚᱱᱟ ᱡᱟᱦᱟᱸ ᱠᱚ ᱥᱴᱮᱰᱤᱭᱟᱢ ᱞᱟᱹᱭ ᱠᱮᱫ ᱵᱚᱞᱮ ᱚᱱᱟ ᱠᱚ ᱥᱴᱮᱴ ᱜᱮ ᱜᱚᱴᱟ ᱫᱟᱲᱟᱢ ᱤᱥᱴᱟᱨᱱ ᱮᱥᱴᱮᱴ ᱛᱤᱱᱟᱹᱜ ᱛᱟᱦᱮᱸ ᱠᱟᱱᱟ ᱯᱩᱨᱵᱤ ᱨᱟᱡᱽᱡᱚᱼᱼ ᱟᱴ ᱴᱤ ᱨᱟᱡᱽᱡᱚ ᱫᱟᱲᱟ ᱦᱩᱭ ᱞᱮᱱᱟ ᱟᱨ ᱢᱤᱫᱴᱮᱱ ᱫᱤᱥᱚᱢᱼᱼ ᱢᱚᱱᱮ ᱡᱟᱞᱟᱜ ᱨᱮ ᱢᱮᱱᱟᱜ-ᱟ ᱡᱟᱦᱟᱸ ᱱᱮᱯᱟᱞ ᱦᱮᱸ ᱛᱚ ᱜᱚᱴᱟ ᱚᱱᱟ ᱤᱥᱴᱮᱱ ᱥᱴᱮᱴ ᱫᱚ ᱜᱚᱴᱟ ᱫᱟᱲᱟ ᱦᱩᱭ ᱞᱮᱱᱟ ᱟᱨ ᱟᱹᱰᱤ ᱢᱚᱡᱽ ᱟᱹᱭᱠᱟᱹᱣ ᱞᱮᱱᱟ ᱟᱴ-ᱱᱚ ᱫᱤᱱ ᱨᱮᱭᱟᱜᱼᱼ ᱴᱨᱤᱯ ᱛᱟᱦᱮᱸ ᱠᱟᱱᱟ ᱪᱟᱞᱟᱣ ᱞᱮᱱᱟ ᱞᱮ ᱟᱞᱮ ᱚᱲᱟᱜ ᱠᱷᱚᱱ ᱯᱷᱮᱢᱮᱞᱤ ᱛᱮᱭᱟᱝ ᱦᱚᱲ ᱛᱟᱞᱮᱼᱼ ᱪᱟᱞᱟᱣ ᱞᱮᱱᱟ ᱱᱤᱡᱮ ᱛᱮᱭᱟᱝ ᱜᱮᱼᱼ ᱛᱚ ᱟᱹᱰᱤ ᱢᱚᱸᱡᱽ ᱠᱟᱱᱟ ᱫᱟᱨᱡᱤᱞᱤᱝ ᱨᱮᱭᱟᱜ ᱪᱟᱭ ᱵᱟᱜᱟᱱ ᱧᱮᱞ ᱛᱮ ᱱᱚᱝᱠᱟ ᱵᱚᱞᱮ ᱟᱹᱭᱠᱟᱹᱜ ᱠᱟᱱ ᱛᱟᱦᱮᱱᱟ᱾ ᱛᱟᱦᱮᱱᱟ ᱟᱨ ᱚᱸᱰᱮ ᱱᱟᱜ ᱚᱲᱟᱜ ᱚᱱᱟ ᱵᱩᱨᱩ ᱞᱩᱯᱟᱹᱜ ᱨᱮ ᱧᱮᱞ ᱛᱮ ᱵᱚᱞᱮ ᱱᱩᱱᱟᱹᱜ ᱨᱟᱹᱥᱠᱟᱹ ᱟᱹᱠᱟᱹᱜ ᱠᱟᱱ ᱛᱟᱦᱮᱱᱟ ᱠᱤ ᱵᱚᱞᱮᱼᱼ ᱚᱱᱛᱮ ᱨᱮᱜᱮ ᱵᱚᱞᱮ ᱛᱟᱦᱮᱱ ᱥᱟᱱᱟ ᱠᱟᱱᱟ ᱵᱚᱞᱮ ᱟᱨ ᱢᱟᱱᱮ ᱱᱚᱸᱰᱮ ᱠᱷᱚᱡ ᱚᱲᱟᱜ ᱵᱟᱝ ᱨᱩᱣᱟᱹᱲᱟ
ᱢᱮᱱ ᱠᱷᱟᱱ ᱩᱱᱠᱩ ᱦᱚᱲ ᱠᱚᱼᱼ ᱡᱟᱦᱟᱸᱭ ᱦᱚᱲ ᱚᱸᱰᱮ ᱢᱮᱱᱟᱜ ᱠᱚᱣᱟ ᱩᱱᱠᱩ ᱠᱚ ᱞᱟᱹᱭᱟ ᱟᱯᱮ ᱚᱱᱛᱮ ᱨᱮ ᱢᱚᱸᱡᱽ ᱜᱮ ᱢᱮᱱᱟᱜ
ᱦᱮᱸ ᱢᱟᱱᱮ ᱠᱚ ᱢᱮᱱᱟ ᱴᱟᱺᱰᱤ ᱟᱯᱮ ᱥᱮᱫ ᱫᱚ ᱢᱮᱱᱟᱜ-ᱟ ᱥᱮ
ᱦᱮᱸ ᱪᱟᱥ-ᱵᱟᱥ ᱟᱨ ᱥᱟᱱᱛᱚᱞ ᱮᱨᱤᱭᱟ ᱟᱵᱚ ᱥᱮᱫ ᱫᱚ ᱦᱮᱸ
ᱢᱮᱱ ᱠᱷᱟᱱ ᱢᱤᱫᱴᱮᱡ ᱡᱤᱱᱤᱥ ᱤᱧᱼᱼ ᱦᱳᱭ ᱢᱤᱫᱴᱮᱡ ᱡᱤᱱᱤᱥ ᱚᱸᱰᱮ ᱵᱚᱞᱮᱧ ᱧᱮᱞ ᱠᱮᱜ-ᱟᱧ ᱵᱚᱞᱮ ᱵᱚᱞᱮ ᱢᱤᱫᱴᱮᱡᱼᱼ ᱮᱠᱥᱯᱞᱳᱨ ᱠᱮᱫᱟ ᱢᱟᱱᱮ ᱠᱤ ᱪᱟᱭ ᱨᱮᱭᱟᱜ ᱜᱚᱴᱟ ᱵᱟᱜᱟᱱ ᱢᱮᱱᱟᱜ-ᱟ ᱞᱮᱠᱤᱱ ᱪᱟᱭ ᱦᱚᱸᱼᱼ ᱥᱮ ᱢᱮᱦᱮᱜᱟ ᱜᱮ ᱚᱸᱰᱮ ᱜᱮ ᱧᱟᱢᱚᱜ ᱠᱟᱱᱟ ᱢᱟᱱᱮ ᱧᱩᱭᱪᱟ
ᱦᱮᱸ ᱦᱮᱸ ᱡᱮᱦᱮᱛᱩ ᱛᱳ ᱚᱸᱰᱮ ᱫᱚ ᱫᱟᱜ ᱨᱮᱭᱟᱜ ᱚᱱᱠᱟᱱᱟᱜ ᱥᱩᱵᱤᱫ ᱦᱮᱱᱟᱜ-ᱟ ᱢᱮᱱ ᱠᱷᱟᱱ ᱚᱱᱠᱟ ᱡᱟᱦᱟᱸ ᱞᱮᱠᱟ ᱟᱵᱚᱼᱼ
ᱚᱸᱰᱮ ᱫᱚ ᱵᱳᱨᱤᱝ ᱥᱤᱥᱴᱮᱢ ᱫᱚ ᱵᱟᱹᱱᱩᱜ-ᱟ ᱚᱸᱰᱮ ᱫᱚ ᱵᱳᱨᱤᱝ ᱥᱤᱥᱴᱮᱢ ᱫᱚ ᱢᱤᱫᱼᱼ ᱴᱷᱮᱱ ᱦᱚᱸ ᱵᱟᱹᱱᱩᱜ-ᱟ ᱡᱟᱜᱮ ᱱᱚᱫᱤ ᱱᱟᱞᱟ ᱢᱮᱱᱟᱜ-ᱟ ᱟᱨ ᱡᱳᱯ ᱚᱱᱟ ᱯᱟᱭᱤᱯ ᱛᱮᱜᱮ ᱪᱟᱞᱟᱜ ᱛᱟᱦᱮᱱᱟ᱾ ᱴᱟᱭᱢᱤᱝ ᱚᱣᱟᱴᱟᱨ ᱦᱩᱸ
ᱦᱮᱸ ᱚᱱᱟ ᱦᱚᱸ ᱟᱨ ᱩᱱᱠᱩᱣᱟᱜ ᱫᱚ ᱥᱮ ᱚᱱᱟ ᱪᱟᱨᱡ ᱞᱟᱜᱟᱜ-ᱟ ᱫᱟᱜ ᱨᱮᱦᱚᱸᱼᱼ
ᱦᱮᱸ ᱪᱟᱨᱡᱽ ᱞᱟᱜᱟᱜ-ᱟ ᱟᱨ ᱦᱳᱴᱮᱞ ᱠᱚ ᱨᱮ ᱦᱚᱸ ᱟᱹᱰᱤ ᱫᱤᱠᱟᱛ ᱰᱟᱹᱵᱨᱟᱹᱜ ᱞᱟᱹᱜᱤᱫ ᱛᱮ ᱥᱟᱨᱟ ᱜᱷᱟᱹᱲᱤᱡ ᱴᱟᱝᱠᱤ ᱠᱚ ᱨᱮ ᱫᱟᱜ ᱵᱟᱝ ᱛᱟᱦᱮᱱᱟ ᱟᱹᱰᱤ ᱠᱚᱢ ᱠᱚᱢ ᱫᱟᱜ ᱛᱟᱦᱮᱱᱟ ᱦᱮᱸ ᱢᱟᱱᱮ ᱢᱟᱱᱮ ᱚᱱᱱᱟ ᱜᱮ ᱢᱤᱫᱴᱮᱡ ᱛᱷᱚᱲᱟ ᱛᱟᱦᱮᱱ ᱞᱟᱹᱜᱤᱫ ᱫᱚ ᱫᱤᱠᱠᱟᱛ ᱵᱟᱠᱤ ᱫᱚ ᱢᱟᱛᱞᱟᱵᱼᱼ ᱛᱷᱚᱲᱟ ᱪᱟᱨᱡᱽ ᱮᱢ ᱞᱮᱠᱷᱟᱱ ᱫᱚ ᱛᱷᱚᱲᱟ ᱢᱟᱱᱮ ᱴᱷᱤᱠ ᱜᱮᱭᱟ᱾ ᱵᱟᱰᱟᱭ ᱥᱮ ᱱᱚᱨᱢᱟᱞ ᱨᱮ ᱫᱚ ᱛᱷᱚᱲᱟ ᱜᱟᱱ ᱠᱚᱥᱴᱚ ᱦᱩᱭᱩᱜ ᱛᱟᱦᱮᱱᱟ ᱛᱟᱞᱤ ᱫᱟᱜ ᱞᱟᱹᱜᱤᱫ ᱛᱮ ᱟᱨ ᱵᱟᱹᱠᱤ ᱫᱚ ᱥᱚᱵ ᱥᱟᱱᱟᱢ ᱫᱚ ᱴᱷᱤᱠᱟᱹᱱ ᱜᱮᱭᱟ᱾
ᱦᱮᱸ ᱦᱮᱸ
ᱢᱟᱱᱮ ᱚᱱᱛᱮᱱ ᱦᱚᱲ ᱡᱟᱦᱟ ᱛᱤᱱᱟᱹᱜ ᱟᱵᱳ ᱱᱚᱰᱮ ᱥᱟᱹᱜᱤᱧ ᱟᱵᱳ ᱥᱮᱫ ᱦᱚᱲᱼᱼ ᱧᱮᱞ ᱡᱚᱝ ᱛᱮ ᱠᱚ ᱢᱮᱱᱟ ᱥᱮ ᱚᱱᱛᱮᱱ ᱦᱚᱲ ᱫᱚ ᱢᱚᱡᱽ ᱜᱮ ᱛᱟᱦᱮᱱ ᱠᱟᱱᱟ ᱠᱚ᱾ ᱟᱹᱰᱤ ᱵᱮᱥ ᱢᱮᱱ ᱠᱷᱟᱱ ᱚᱱᱛᱮᱱ ᱦᱚᱲ ᱫᱚ ᱠᱚ ᱞᱟᱹᱭᱟ ᱱᱚᱛᱮᱱ ᱦᱚᱲ ᱵᱮᱥ ᱜᱮᱭᱟ᱾ ᱥᱤᱛᱩᱝ ᱯᱮ ᱧᱟᱢᱟ ᱨᱮᱭᱟᱲ ᱯᱮ ᱧᱟᱢᱟ ᱡᱟᱹᱯᱩᱫ ᱚᱱᱛᱮ ᱫᱚ ᱚᱱᱠᱟ ᱡᱟᱹᱯᱩᱫ ᱦᱚᱸᱼᱼ ᱤᱧ ᱢᱮᱱᱟ ᱡᱟᱦᱟᱸ ᱞᱮᱠᱟ ᱱᱚᱛᱮ ᱡᱟᱹᱯᱩᱫᱟᱭ ᱚᱱᱠᱟ ᱫᱚ ᱯᱟᱞᱮ ᱠᱷᱟᱱ ᱵᱟᱭ ᱡᱟᱹᱯᱩᱫᱟ᱾
ᱵᱟᱭ ᱡᱟᱹᱯᱩᱫᱟ ᱞᱮᱠᱤᱱ ᱚᱱᱟ ᱚᱱᱛᱮ ᱫᱚ ᱪᱮᱫ ᱴᱟᱴᱠᱟ ᱴᱟᱴᱠᱟ ᱨᱤᱢᱤᱞ ᱮ ᱨᱟᱠᱟᱵ ᱜᱚᱫᱟ ᱚᱱᱛᱮ ᱫᱚ ᱟᱨ ᱱᱟᱥᱮᱱᱟᱜ ᱮ ᱫᱟᱜ ᱜᱚᱫᱟ᱾ ᱟᱨ ᱱᱟᱥᱮᱱᱟᱜ ᱫᱟᱜ ᱜᱚᱫᱟ ᱟᱨ ᱫᱟᱜ ᱠᱟᱛᱮᱜ ᱯᱷᱤᱨ ᱟᱨᱦᱚᱸ ᱠᱞᱤᱭᱟᱨ ᱜᱚᱫ ᱠᱮᱫ ᱜᱮ ᱯᱷᱤᱨ ᱫᱟᱜ ᱜᱚᱫ ᱠᱮᱫ ᱜᱮ᱾ ᱯᱷᱤᱨ ᱟᱨᱦᱚᱸ ᱟᱥᱳᱲ ᱜᱚᱫ ᱠᱮᱫ ᱜᱮ ᱪᱮᱫᱟᱜ ᱮᱱᱛᱮ ᱪᱟᱞᱟᱣ ᱞᱮ ᱤᱱᱟᱹᱧ ᱮᱯᱨᱤᱞ ᱢᱟᱹᱦᱱᱟᱹ ᱨᱮ ᱪᱟᱞᱟᱣ ᱦᱩᱭ ᱞᱮᱱᱟ ᱯᱩᱨᱟᱹ ᱜᱟᱨᱢᱤ ᱥᱤᱡᱤᱱ ᱨᱮ᱾ ᱛᱚ ᱯᱩᱨᱟᱹ ᱨᱮᱭᱟᱲ ᱠᱟᱱ ᱛᱟᱦᱮᱸᱱᱟ ᱡᱮᱠᱮᱴ ᱠᱩ ᱢᱟᱱᱮ ᱵᱩᱡᱷᱟᱹᱜ ᱠᱟᱱ ᱛᱟᱦᱮᱸᱱᱟ ᱠᱤ ᱡᱮᱠᱴ ᱤᱧ ᱟᱹᱜᱩ ᱛᱚᱨᱟ ᱞᱮᱠᱷᱟᱡ ᱠᱟᱥᱼᱼ
ᱟᱪᱷᱟ ᱦᱮᱸ-ᱦᱮᱸ ᱚᱱᱛᱮ ᱫᱚᱼᱼ
ᱮᱠᱫᱚᱢ ᱵᱩᱨᱩ ᱪᱚᱴ ᱞᱮ ᱫᱮᱡ ᱞᱮᱱᱟ ᱜᱚᱴᱟ ᱮᱠᱫᱚᱢ ᱪᱚᱴ ᱵᱩᱨᱩ ᱨᱮ᱾ ᱛᱤᱱ ᱜᱷᱟᱱᱴᱟ ᱥᱚᱢᱚᱭ ᱞᱟᱜᱟᱣ ᱞᱮᱱᱟ ᱪᱚᱴ ᱫᱮᱡᱚᱜ ᱛᱮ ᱮᱠᱫᱚᱢ ᱵᱟᱭᱤᱠ ᱯᱷᱳᱨ ᱩᱭᱤᱞᱟᱨ ᱛᱤᱜᱮ᱾ ᱛᱚ ᱛᱤᱱ ᱜᱷᱟᱱᱴᱟ ᱥᱚᱴ ᱞᱟᱜᱟᱣ ᱞᱮᱱᱟ᱾ ᱟᱨ ᱦᱩᱸ ᱟᱨ ᱡᱚᱠᱷᱚᱱ ᱜᱟᱹᱰᱤ ᱠᱩ ᱵᱩᱨᱩ ᱨᱮᱼᱼ ᱞᱮᱡᱚᱜ ᱠᱟᱱ ᱛᱟᱦᱮᱸᱱᱟ ᱟᱨ ᱡᱚᱠᱷᱚᱱ ᱰᱨᱟᱭᱵᱷᱟᱨ ᱪᱟᱹᱞᱩᱭᱮᱫ ᱠᱟᱱ ᱛᱟᱦᱮᱸᱱᱟ ᱟᱨ ᱵᱟᱨᱦᱮ ᱥᱮᱫ ᱠᱷᱚᱱ ᱡᱚᱠᱷᱚᱱ ᱠᱷᱤᱲᱠᱤ ᱠᱷᱚᱜ ᱠᱚᱭᱚᱜᱼᱼ ᱦᱮᱡ ᱠᱟᱱ ᱛᱟᱦᱮᱸᱱᱟᱼᱼ ᱛᱚᱠᱷᱚᱱ ᱱᱤᱱᱟᱹᱜ ᱨᱟᱹᱥᱠᱟᱹ ᱟᱹᱠᱟᱹᱜ ᱠᱟᱱ ᱛᱟᱦᱮᱸᱱᱟ ᱟᱨ ᱱᱤᱱᱟᱹᱜ ᱵᱚᱛᱚᱨ ᱟᱹᱭᱠᱟᱹᱜ ᱠᱟᱱ ᱛᱟᱦᱮᱸᱱᱟ ᱠᱤ ᱱᱚᱣᱟ ᱜᱮ ᱯᱟᱥᱮᱡ ᱟᱱᱛᱤᱢᱼᱼ ᱢᱟᱱᱮ ᱴᱨᱟᱵᱷᱮᱞ ᱦᱩᱭ ᱫᱟᱲᱮ ᱠᱚᱜ-ᱟ᱾
ᱦᱩᱸ ᱵᱟᱝ ᱚᱱᱠᱟ ᱫᱚ ᱵᱟᱝ ᱩᱱᱠᱩ ᱦᱚᱸ ᱵᱟᱲᱟᱭᱟᱠᱚ ᱪᱮᱫ ᱞᱮᱠᱟᱛᱮ ᱪᱟᱹᱞᱩ ᱦᱩᱭᱩᱜ-ᱟ᱾
ᱦᱳᱭ ᱞᱮᱠᱤᱱ ᱯᱟᱹᱷᱞᱤ ᱯᱟᱹᱦᱤᱞ ᱵᱟᱨ ᱡᱟᱦᱟᱸᱭ ᱧᱮᱞ ᱠᱟᱜ-ᱟ ᱩᱱᱤ ᱞᱟᱹᱜᱤᱫ ᱫᱚ ᱛᱷᱚᱲᱟᱜᱟᱱ ᱢᱤᱫᱴᱮᱱᱼᱼ ᱵᱚᱛᱚᱨ ᱫᱚ ᱛᱟᱦᱮᱸᱱ ᱜᱮᱭᱟ ᱪᱮᱫᱟᱜ ᱡᱮ ᱩᱱᱠᱩ ᱟᱹᱰᱤ ᱤᱥᱯᱤᱰ ᱠᱚ ᱪᱟᱞᱟᱜ ᱠᱷᱟᱹᱭ ᱢᱮᱱᱟᱜ-ᱟ᱾
ᱨᱟᱥᱛᱟ ᱮᱠᱫᱚᱢ ᱯᱩᱨᱟᱹ ᱢᱟᱱᱮ ᱦᱚᱨ ᱮᱠᱫᱚᱢ ᱡᱚᱯᱼᱼ ᱡᱚᱯᱚᱜ ᱡᱚᱯᱚᱜ ᱛᱮ ᱜᱟᱹᱰᱤ ᱠᱚ ᱪᱟᱞᱟᱭᱟ ᱠᱟᱹᱴᱤᱡ ᱦᱚᱸ ᱦᱟᱱᱛᱮ ᱱᱟᱛᱮᱼᱼ ᱠᱟᱱᱟ ᱥᱮ ᱮᱠᱫᱚᱢ ᱠᱷᱟᱹᱭ ᱨᱮ ᱧᱩᱨᱩᱜᱼᱼ
ᱦᱳᱭ ᱦᱳᱭ ᱚᱱᱟ ᱤᱭᱟᱹ ᱛᱮᱜᱮ ᱵᱚᱞᱮ ᱚᱱᱟ ᱯᱮᱦᱞᱤ ᱵᱟᱨ ᱢᱟᱱᱮ ᱞᱟᱭᱤᱵᱼᱼ ᱨᱮ ᱟᱹᱭᱠᱟᱹᱣ ᱦᱩᱭ ᱱᱟ ᱯᱨᱮᱠᱴᱤᱠᱮᱞᱤ ᱨᱩᱯ ᱛᱮ ᱚᱸᱰᱮ᱾ ᱟᱨᱼᱼ ᱟᱹᱰᱤ ᱢᱚᱡᱽ ᱟᱹᱭᱠᱟᱹᱣ ᱱᱟ ᱟᱨ ᱪᱟᱞᱟᱣ ᱦᱩᱭ ᱞᱮᱱᱟ ᱚᱱᱟ ᱱᱮᱯᱟᱞ ᱥᱮᱫ ᱦᱚᱸ ᱵᱚᱞᱚ ᱦᱩᱭ ᱞᱮᱱᱟ ᱚᱸᱰᱮ ᱠᱷᱚᱡᱼᱼ ᱠᱟᱨᱮᱱᱥᱤ ᱟᱹᱜᱩ ᱦᱩᱭ ᱞᱮᱱᱟ ᱚᱸᱰᱮᱼᱼ ᱠᱟᱨᱮᱱᱥᱤ ᱤᱧ ᱟᱵᱚ ᱵᱷᱟᱨᱚᱛ ᱨᱮᱭᱟᱜ ᱠᱟᱨᱮᱱᱥᱤ ᱵᱚᱫᱚᱞ ᱠᱟᱛᱮᱫ ᱚᱸᱰᱮᱱᱟᱜ ᱠᱟᱨᱮᱱᱥᱤ ᱟᱹᱜᱩ ᱠᱟᱛᱮᱫ ᱜᱟᱛᱼᱼ ᱛᱮ ᱠᱚᱲᱟ ᱠᱚ ᱡᱚᱛᱚ ᱜᱤᱯᱴ ᱦᱩᱭ ᱞᱮᱱᱟ᱾
ᱟᱪᱪᱷᱟᱼᱼ
ᱦᱩᱸ
ᱚᱱᱛᱮᱱᱟᱜ ᱠᱟᱨᱮᱱᱥᱤ ᱨᱮ ᱟᱫᱚ ᱪᱮᱫ ᱞᱮᱠᱟ ᱛᱚᱯᱷᱟᱛ ᱢᱮᱱᱟᱜ-ᱟ? ᱟᱵᱚᱣᱟ-ᱜ ᱟᱨ ᱟᱠᱚᱣᱟ-ᱜ
ᱦᱟᱸ ᱟᱵᱚᱣᱟᱜ ᱫᱚ ᱱᱚᱸᱰᱮ ᱫᱚ ᱛᱷᱚᱲᱟ ᱫᱟᱢ ᱧᱚᱜᱚᱜ-ᱟ ᱚᱸᱰᱮ ᱫᱚ ᱛᱷᱚᱲᱟ ᱠᱚᱢ ᱧᱚᱜᱚᱜ-ᱟ᱾ ᱢᱟᱱᱮ ᱟᱜᱟᱨ ᱱᱚᱛᱮ ᱡᱩᱫᱤᱼᱼ ᱢᱤᱫ ᱴᱟᱠᱟ ᱠᱟᱱ ᱠᱷᱟᱡ ᱫᱚ ᱚᱱᱛᱮ ᱫᱚ ᱢᱤᱫ ᱴᱟᱠᱟ ᱛᱤᱨᱤᱥ ᱯᱚᱭᱥᱟ ᱜᱟᱱ ᱦᱩᱭᱩᱜ-ᱟ᱾
ᱟᱪᱪᱷᱟᱼᱼ
ᱢᱟᱱᱮ ᱟᱵᱚᱣᱟᱜ ᱜᱮ ᱰᱷᱮᱨᱚᱜ-ᱟ᱾ ᱚᱱᱛᱮ ᱡᱩᱚᱫᱤ ᱢᱤᱫ ᱴᱟᱠᱟ ᱛᱤᱨᱤᱥ ᱯᱚᱭᱥᱟ ᱠᱟᱱ ᱠᱷᱟ ᱱᱚᱛᱮ ᱢᱤᱫ ᱴᱟᱠᱟ ᱚᱱᱟ ᱯᱚᱭᱥᱟ ᱦᱩᱭᱩᱜ-ᱟ᱾ ᱩᱱᱠᱩᱣᱟᱜ ᱯᱚᱭᱥᱟ ᱫᱚ ᱱᱚᱛᱮ ᱠᱚᱢᱚᱜ-ᱟ᱾ ᱦᱩᱸ
ᱟᱪᱪᱟ ᱛᱟᱞᱦᱮ ᱚᱱᱟ ᱠᱚᱨᱮ᱾
ᱱᱤᱛᱚᱜ ᱵᱤᱱᱟᱹ ᱤᱭᱟᱹ ᱛᱮᱜᱮ ᱡᱟᱦᱟᱸ ᱛᱤᱱᱟᱹᱜ ᱜᱮ ᱴᱨᱤᱴᱢᱮᱱᱴ ᱞᱟᱹᱜᱤᱫ ᱠᱚ ᱪᱟᱞᱟᱜ ᱠᱟᱱ ᱛᱟᱦᱮᱸᱱᱟ ᱞᱟᱦᱟ ᱫᱚ ᱱᱮᱯᱟᱞ ᱜᱮᱠᱚ ᱪᱟᱞᱟᱜ ᱠᱟᱱᱼᱼ ᱨᱮᱱᱟᱜ ᱡᱟᱦᱟᱸᱱᱟᱜ ᱞᱟᱴᱩ ᱞᱟᱹᱴᱩ ᱚᱯᱨᱮᱥᱚᱱ ᱞᱟᱹᱜᱤᱫ ᱥᱮ ᱡᱟᱦᱟᱸᱱᱟᱜ ᱞᱟᱹᱜᱤᱫ ᱛᱮ ᱟᱵᱚ ᱵᱷᱟᱨᱚᱛ ᱠᱷᱚᱡᱼᱼ ᱟᱸ ᱱᱮᱯᱟᱞ ᱠᱚ ᱪᱟᱞᱟᱜ ᱠᱟᱱ ᱛᱟᱦᱮᱸᱱᱟ ᱠᱟᱜᱚᱡᱽ ᱠᱚ ᱵᱟᱱᱟᱣ ᱚᱪᱚ ᱠᱟᱛᱮᱫ ᱛᱚ ᱚᱸᱰᱮ ᱥᱟᱥᱛᱟ ᱧᱚᱜ ᱛᱮ ᱛᱷᱚᱲᱟ ᱦᱩᱭᱩᱜ ᱠᱟᱱ ᱛᱟᱠᱚ ᱛᱟᱦᱮᱸᱱᱟ᱾
ᱟᱪᱪᱷᱟ ᱦᱮᱸᱼᱼ
ᱦᱳᱭ
ᱱᱤᱛᱚᱝ ᱫᱚ ᱵᱟᱝ ᱟᱫᱚᱧ ᱞᱟᱹᱭᱟ ᱴᱨᱤᱴᱢᱮᱱᱴ ᱞᱟᱹᱜᱤᱼᱼ